ᱦᱮᱸ ᱡᱚᱦᱟᱨ ᱜᱮ ᱥᱟᱹᱜᱩᱱ ᱥᱤᱸᱜᱟᱹᱲ᱾
ᱦᱮᱸ ᱥᱟᱹᱜᱩᱱ ᱥᱤᱸᱜᱟᱹᱲ᱾
ᱮ ᱨᱚᱲ ᱠᱚ ᱴᱷᱤᱠᱴᱷᱟᱠ ᱟᱡᱚᱢᱚᱜ ᱠᱟᱱᱟ ᱛᱚ?
ᱦᱮᱸ ᱦᱮᱸ ᱴᱷᱤᱠ ᱴᱷᱟᱠ ᱟᱸᱡᱚᱢᱚᱜ ᱠᱟᱱ ᱜᱮᱭᱟ᱾
ᱜᱚᱝᱠᱮ ᱛᱟᱞᱦᱮ ᱟᱯᱮ ᱥᱮᱫ ᱫᱟᱜ ᱡᱟᱹᱲᱤ ᱠᱚ ᱪᱮᱫ ᱞᱮᱠᱟ?
ᱵᱟᱝ ᱟᱞᱮᱥᱮᱫ ᱫᱟᱜ ᱡᱟᱹᱲᱤ ᱫᱚ ᱟᱹᱰᱤ ᱱᱟᱯᱟᱭ ᱜᱮ ᱫᱟᱜ ᱡᱟᱹᱲᱤ ᱠᱟᱫᱟ ᱱᱚᱜᱼᱚᱭ ᱪᱟᱥᱵᱟᱥ ᱠᱟᱹᱢᱤ ᱦᱚᱸ ᱯᱩᱨᱟᱹ ᱥᱟᱹᱨᱫᱤ ᱪᱟᱞᱟᱜ ᱠᱟᱱ ᱛᱟᱞᱮᱭᱟ᱾
ᱟᱪᱪᱷᱟ ᱟᱪᱪᱷᱟ ᱟᱪᱪᱷᱟ᱾ ᱟᱞᱮ ᱥᱮᱫ ᱦᱚᱸ ᱢᱚᱴᱟᱢᱩᱴᱤ ᱫᱟᱜ ᱡᱟᱹᱲᱤ ᱢᱟᱱᱮ ᱪᱟᱥ ᱠᱚᱫᱚ ᱞᱟᱜᱟᱣ ᱜᱚᱫ ᱠᱟᱱ ᱜᱮᱭᱟ᱾ ᱟᱫᱚ ᱛᱮᱦᱮᱧ ᱜᱟᱯᱟ ᱫᱚ ᱠᱟᱹᱴᱤᱡ-ᱮ ᱯᱷᱟᱠᱟ ᱟᱠᱟᱫ ᱞᱮᱭᱟ᱾ ᱛᱮᱦᱮᱧ ᱜᱟᱯᱟ ᱫᱚ ᱫᱟᱜ ᱡᱟᱹᱲᱤ ᱫᱚ ᱵᱟᱹᱱᱩᱜᱼᱟ ᱟᱨᱠᱤ
ᱨᱚᱦᱚᱭ ᱠᱚᱫᱚ ᱛᱚᱵᱮ ᱦᱩᱲᱩ ᱨᱚᱦᱚᱭ ᱠᱚᱫᱚ ᱵᱟᱝ ᱦᱩᱭ ᱠᱟᱱᱟ ᱥᱮ ᱪᱮᱫ?
ᱵᱟᱝ ᱦᱩᱲᱩ ᱨᱚᱦᱚᱭ ᱫᱚ ᱢᱟᱱᱮ ᱞᱟᱜᱟᱣ ᱦᱩᱲᱩ ᱨᱚᱦᱚᱭ ᱫᱚᱞᱮ ᱮᱦᱚᱵ ᱜᱚᱫ ᱟᱠᱟᱫᱟ ᱟᱨᱠᱤ ᱫᱟᱜ ᱠᱚ ᱞᱟᱜᱟᱣ ᱜᱚᱫ ᱟᱠᱟᱱᱟ᱾
ᱦᱚᱭ ᱯᱩᱨᱟᱹ ᱥᱟᱹᱨᱫᱤ ᱪᱟᱞᱟᱜ ᱠᱟᱱᱟ ᱛᱚᱵᱮ ᱵᱟᱝ?
ᱛᱟᱦᱞᱮ ᱱᱤᱛᱚᱜ ᱫᱚ ᱪᱮᱫ ᱠᱚ ᱪᱤᱠᱟ ᱵᱟᱲᱟ ᱦᱩᱭᱩᱜ ᱠᱟᱱᱟ?
ᱱᱤᱛᱚᱜ ᱫᱚ ᱤᱱᱠᱟᱹ ᱪᱮᱫ ᱦᱚᱸ ᱵᱟᱝ ᱮᱢᱱᱤ ᱜᱮ ᱫᱩᱲᱩᱵ ᱵᱟᱲᱟ ᱦᱩᱭᱠᱟᱱᱟ᱾
ᱟᱪᱪᱷᱟ ᱟᱪᱪᱷᱟ᱾
ᱦᱮᱸ ᱜᱚᱝᱠᱮ ᱛᱟᱦᱚᱞᱮ ᱪᱮᱫ ᱠᱚᱢ ᱪᱤᱠᱟᱹ ᱵᱟᱲᱟᱭ ᱫᱟ?
ᱤᱧᱦᱚᱸ ᱱᱤᱛᱚᱜ ᱫᱚ ᱪᱟᱥᱼᱵᱟᱥ ᱠᱟᱹᱢᱤ ᱜᱮ ᱟᱨ ᱮᱥᱮ ᱫᱚ᱾ ᱤᱭᱮ ᱤᱥᱠᱩᱞ ᱯᱷᱤᱥᱠᱩᱞ ᱦᱩᱭᱩᱜ ᱠᱟᱱ ᱛᱟᱦᱮᱱᱟ ᱠᱚᱞᱮᱡᱽ ᱠᱚ᱾
ᱟᱪᱪᱷᱟ ᱟᱪᱪᱷᱟ ᱟᱪᱪᱷᱟ᱾
ᱟᱨ ᱡᱟᱦᱟᱱᱟᱜ ᱠᱩᱨᱩᱢᱩᱴᱩ ᱛᱭᱭᱟᱨᱤ ᱠᱚᱦᱚᱸ ᱦᱩᱭᱩᱜ ᱠᱟᱱ ᱛᱟᱦᱮᱱ ᱜᱮᱭᱟ᱾
ᱟᱪᱪᱷᱟ ᱟᱪᱪᱷᱟ᱾
ᱟᱨ ᱱᱤᱛᱚᱜ ᱢᱟ ᱮᱱᱛᱮᱫ ᱜᱚᱵᱚᱨᱢᱮᱱ ᱦᱚᱸ ᱵᱷ ᱮᱠᱮᱱᱥᱤ ᱠᱚ ᱵᱟᱭ ᱩᱰᱩᱠ ᱫᱟ ᱛᱚ ᱩᱱᱟᱹᱜ ᱟᱨ ᱩᱰᱩᱠᱮᱫ ᱠᱷᱟᱱ ᱯᱮᱯᱟᱨ ᱞᱤᱠ᱾ ᱜᱷᱟᱱᱮ ᱪᱮᱜ ᱪᱤᱠᱟᱹᱜ ᱠᱟᱱᱟ ᱟᱭᱢᱟ ᱨᱚᱠᱚᱢ ᱨᱮᱱᱟᱜ ᱮᱯᱮᱨᱦᱮᱸᱰᱮᱡ ᱤᱥᱴᱩᱰᱮᱱᱴ ᱠᱚ᱾ ᱤᱭᱟᱹ ᱠᱚ ᱧᱮᱞ ᱦᱩᱭᱩᱜ ᱠᱟᱱ ᱛᱟᱵᱚᱱᱟ ᱦᱮᱸ ᱥᱮ ᱵᱟᱝ?
ᱟᱵᱚ ᱫᱚ ᱜᱚᱝᱠᱮ ᱱᱮᱛᱟᱨ ᱢᱟᱱᱮ ᱡᱩᱜ ᱦᱚᱸ ᱟᱹᱰᱤ ᱜᱟᱱ ᱵᱚᱫᱚᱞ ᱪᱟᱵᱟᱣ ᱟᱠᱟᱱᱟ ᱥᱮ ᱾ ᱟᱹᱰᱤ ᱵᱚᱫᱞᱟᱣ ᱦᱮᱡ ᱟᱠᱟᱱᱟ ᱟᱫᱚ ᱾ ᱛᱟᱨ ᱢᱚᱫᱽᱫᱷᱮ ᱨᱮᱜᱮ ᱱᱚᱣᱟ ᱠᱚᱫᱚ ᱢᱤᱫᱴᱟᱝ ᱦᱳᱭᱳᱜ ᱡᱤᱱᱤᱥ ᱜᱮ ᱦᱳᱭᱳᱜ ᱠᱟᱱ ᱜᱮᱭᱟ ᱟᱨᱠᱤ ᱾ ᱜᱚᱢᱠᱮ ᱟᱫᱚ ᱞᱟᱜᱟᱣ ᱠᱚᱜ ᱢᱮᱥᱮ ᱪᱮᱥᱴᱟ ᱨᱮ ᱾ ᱢᱤᱫᱫᱤᱱ ᱫᱚ ᱦᱟᱸᱜ ᱾ ᱞᱟᱹᱭ ᱫᱟᱹᱧ ᱜᱚᱢᱠᱮ ᱞᱟᱜᱟᱣ ᱠᱚᱜ ᱢᱮ ᱥᱮ ᱪᱮᱥᱴᱟ ᱨᱮ ᱢᱤᱫ ᱫᱤᱱ ᱫᱚ ᱦᱟᱸᱜ ᱮᱢ ᱧᱟᱢ ᱜᱮᱭᱟ ᱚᱨᱡᱚ ᱫᱚ ᱾
ᱦᱮᱸ ᱚᱱᱟ ᱢᱟ ᱠᱟᱱ ᱜᱮ ᱮᱱᱛᱮᱫ ᱠᱩᱨᱩᱢᱩᱴᱩ ᱮᱱᱛᱮᱫ ᱮᱼᱮᱛᱚᱦᱚᱵ ᱾ ᱦᱳᱭ ᱵᱟᱝ ᱞᱟᱜᱟᱣ ᱞᱮᱠᱷᱟ ᱟᱭᱢᱟ ᱥᱚᱢᱚᱭ ᱞᱟᱜᱟᱜᱼᱟ ᱥᱮ ᱚᱱᱠᱟ ᱾ ᱠᱩᱨᱩᱢᱩᱴᱩ ᱠᱩᱨᱩᱢᱩᱴᱩ ᱛᱮᱜᱮ ᱦᱩᱭᱩᱜᱼᱟ ᱢᱤᱫ ᱫᱚᱢ ᱾
ᱜᱚᱝᱠᱮ ᱛᱟᱦᱚᱞᱮ ᱪᱮᱫ ᱪᱮᱫ ᱠᱚᱢ ᱛᱮᱭᱟᱨᱤ ᱵᱟᱲᱟᱭ ᱫᱟ?
ᱮᱱᱛᱮ ᱫᱚ ᱜᱨᱩᱯᱼᱰᱤ ᱠᱚ ᱾ ᱮᱥ ᱮᱥ ᱥᱤ ᱠᱚ ᱡᱤ ᱰᱤ ᱠᱚᱦᱚᱸ ᱛᱮᱭᱟᱨᱤ ᱦᱩᱭᱩᱜ ᱠᱟᱱᱟ ᱾ ᱡᱮ ᱯᱤ ᱮᱥ ᱥᱤ ᱫᱚ ᱮᱱᱛᱮ ᱟᱹᱰᱤ ᱦᱟᱨᱰ ᱞᱮᱵᱮᱞ ᱠᱟᱱᱟ ᱥᱮ ᱾ ᱟᱫᱚ ᱚᱱᱟᱛᱮ ᱩᱱᱟᱹᱜ ᱵᱟᱹᱞᱤᱧᱻ ᱢᱚᱱᱮ ᱟᱠᱟᱫᱟ ᱚᱱᱟ ᱫᱚ ᱵᱚᱞᱮ ᱾ ᱛᱮ ᱰᱟᱣᱩᱱ ᱞᱟᱭᱤᱱ ᱨᱮᱱᱟᱜ ᱜᱮᱞᱤᱧ ᱠᱩᱨᱩᱢᱩᱴᱩ ᱞᱤᱧ ᱾
ᱟᱪᱪᱷᱟ ᱟᱪᱪᱷᱟ ᱦᱮᱸ ᱦᱮᱸ ᱦᱮᱸ ᱾
ᱟᱫᱚ ᱟᱭ ᱠᱚᱢᱯᱤᱴᱤᱥᱮᱱ ᱟᱭᱢᱟ ᱦᱟᱨᱰ ᱜᱮᱭᱟ ᱥᱮ ᱾
ᱦᱮᱸ ᱾
ᱪᱳᱣᱠᱤᱫᱟᱨ ᱨᱮᱱᱟᱜ ᱩᱰᱩᱠ ᱨᱮᱱᱟᱜ ᱚᱱᱟ ᱦᱚᱸ ᱤᱭᱟᱹᱭᱱᱟ ᱪᱮ ᱾ ᱠᱚ ᱢᱮᱱᱟᱻ ᱦᱮᱸ ᱮᱴᱟᱜ ᱰᱤᱥᱴᱤᱠ ᱨᱮᱫᱚ ᱦᱳᱭᱱᱟ ᱱᱚᱸᱲᱮ ᱟᱞᱮ ᱰᱤᱥᱴᱤᱠ ᱨᱮᱫᱚ ᱠᱮᱥ ᱪᱟᱞᱟᱜ ᱠᱟᱱ ᱛᱟᱞᱮᱭᱟ ᱾ ᱟᱹᱰᱤ ᱢᱩᱥᱠᱤᱞ ᱾
ᱚᱱᱮ ᱜᱚᱢᱠᱮ ᱚᱱᱟ ᱡᱟᱦᱟᱸ ᱮᱥ ᱥᱤ, ᱮᱥ ᱴᱤ ᱠᱮᱥ ᱥᱮ ᱪᱮᱫ ᱥᱮ?
ᱵᱟᱝ ᱵᱟᱝ ᱢᱟᱱᱮ ᱢᱟᱱᱮ ᱡᱟᱦᱟᱸ ᱚᱱᱟ ᱤᱭᱟᱹ ᱛᱟᱦᱮᱸ ᱠᱟᱱᱟ ᱥᱮ ᱟᱻ ᱵᱤᱴ ᱥᱚᱝᱠᱷᱟ ᱢᱟᱱᱮ ᱱᱚᱣᱟ ᱟᱛᱩ ᱨᱮᱱ ᱠᱚ ᱦᱟᱛᱟᱣ ᱠᱚᱣᱟ, ᱟᱫᱚ ᱚᱱᱟ ᱮᱴᱟᱜ ᱫᱤᱠᱩ ᱯᱩᱥᱤ ᱾ ᱥᱩᱞᱚᱢᱯᱷᱚᱱ ᱵᱟᱨᱦᱮ ᱨᱮᱱ ᱵᱤᱦᱟᱨ ᱨᱮᱱ ᱠᱚ ᱵᱚᱞᱚ ᱠᱟᱱᱟ ᱥᱮ ᱾ ᱟᱫᱚ ᱚᱱᱮ ᱚᱱᱟᱛᱮ ᱢᱟᱱᱮ ᱱᱚᱸᱰᱮ ᱞᱳᱠᱳᱞ ᱦᱚᱲ ᱨᱟᱸᱪᱤ ᱦᱟᱭᱠᱳᱨᱴ ᱨᱮ ᱠᱮᱥ ᱠᱚ ᱟᱫᱮᱨ ᱟᱠᱟᱫᱟ ᱾
ᱚᱻ ᱟᱪᱪᱷᱟ ᱟᱪᱪᱷᱟ ᱟᱪᱪᱷᱟ ᱾
ᱢᱟᱱᱮ ᱠᱟᱢ ᱮᱠᱫᱚᱢ ᱪᱟᱞᱞᱤᱥ ᱯᱟᱨᱥᱮᱱ ᱫᱚ ᱩᱱᱠᱩ ᱜᱮᱠᱚ ᱟᱫᱮᱨ ᱟᱠᱟᱫ ᱠᱚᱣᱟ ᱾
ᱟᱪᱪᱷᱟ ᱟᱪᱪᱷᱟ ᱾
ᱥᱟᱴ ᱯᱟᱨᱥᱮᱱᱴ ᱞᱳᱠᱟᱞ ᱨᱮᱱ ᱟᱨ ᱪᱚᱞᱞᱤᱥ ᱯᱟᱨᱥᱮᱱ ᱫᱚ ᱵᱟᱦᱮᱨᱮ ᱟᱨ ᱵᱟᱠᱷᱟᱡ ᱫᱚ ᱱᱚᱣᱟ ᱫᱚ ᱯᱩᱨᱟᱹ ᱮᱥᱛᱷᱟᱱᱤᱭᱟᱹ ᱚᱥᱛᱚᱨ ᱞᱳᱠᱟᱞ ᱚᱥᱛᱚᱨ ᱨᱮᱱᱟᱜ ᱜᱮ ᱱᱚᱠᱨᱤ ᱛᱟᱦᱮᱸ ᱠᱟᱱᱟ ᱮᱱᱛᱮᱫ ᱟᱫᱚ ᱚᱱᱟ ᱡᱟᱦᱟᱸ ᱜᱟᱭᱤᱰᱞᱟᱭᱤᱱ ᱛᱟᱦᱮᱸ ᱠᱟᱱᱟ ᱚᱱᱟᱠᱳ ᱯᱟᱞᱚᱱ ᱵᱟᱝ ᱦᱩᱭ ᱞᱮᱱᱟ ᱾ ᱟᱫᱚ ᱚᱱᱟ ᱤᱭᱟᱹᱛᱮ ᱱᱩᱠᱩ ᱠᱚ ᱢᱮᱱᱫᱟ ᱵᱟᱝ ᱾ ᱚᱱᱠᱟ ᱠᱚᱲᱟ ᱠᱚᱠᱚ ᱛᱟᱦᱮᱸ ᱠᱟᱱ ᱛᱟᱞᱮᱭᱟ ᱟᱫᱚ ᱩᱱᱠᱩ ᱠᱮᱥ ᱠᱚ ᱴᱷᱩᱠᱟᱹᱣ ᱠᱟᱫᱼᱟ ᱱᱤᱛᱚᱜ ᱫᱚ ᱾
ᱟᱪᱪᱷᱟ ᱟᱪᱪᱷᱟ
ᱟᱨ ᱠᱳᱨᱴ ᱨᱮ ᱢᱤᱫ ᱫᱚᱢ ᱠᱮᱥ ᱟᱫᱮᱨ ᱞᱮᱱᱠᱷᱟᱱ ᱛᱚ ᱠᱷᱟᱹᱞᱤ ᱛᱟᱹᱨᱤᱠᱷ ᱵᱟᱭ ᱛᱟᱹᱨᱤᱠᱷ ᱯᱷᱮᱥᱞᱟ ᱫᱚ ᱫᱚᱠᱷᱮ ᱵᱟᱝ ᱦᱩᱭ ᱦᱚᱫᱚᱜᱼᱟ ᱟᱨ ᱦᱩᱭᱩᱜ ᱠᱟᱱ ᱜᱮᱭᱟ ᱚᱱᱠᱟ ᱾ ᱮᱠ ᱢᱟᱹᱦᱤᱱᱟᱹ ᱵᱟᱫᱽ ᱵᱟᱫᱽ ᱛᱟᱹᱨᱤᱠᱷ ᱦᱩᱭᱩᱜ ᱠᱟᱱᱟ ᱾
ᱚᱱᱟ ᱠᱳᱨᱴ ᱠᱟᱪᱷᱟᱹᱨᱤ ᱢᱟᱱᱮ ᱜᱮ ᱚᱱᱠᱟ ᱜᱮ ᱵᱩᱡᱷᱟᱹᱣ ᱤᱭᱟᱹ ᱥᱮ ᱫᱚ ᱢᱟᱱᱮ ᱚᱱᱟ ᱫᱚ ᱪᱟᱞᱟᱣ ᱤᱫᱤᱜ ᱜᱮ ᱪᱟᱞᱟᱣ ᱤᱫᱤᱜ ᱜᱮᱭᱟ ᱾ ᱟᱫᱚ ᱛᱤᱥ ᱚᱱᱟ ᱨᱮᱱᱟᱜ ᱯᱷᱟᱭᱱᱟᱞ ᱰᱤᱥᱤᱥᱮᱱ ᱦᱤᱡᱩᱜᱼᱟ ᱠᱳᱱᱳ ᱤᱭᱟᱹ ᱢᱟᱱᱮ ᱢᱤᱫ ᱫᱷᱟᱣ ᱚᱱᱟᱨᱮᱢ ᱢᱟᱱᱮᱢ ᱡᱚᱲᱟᱣ ᱞᱮᱱᱠᱷᱟᱱ ᱢᱟᱱᱮ ᱵᱷᱟᱹᱜᱤ ᱜᱮ ᱟᱨᱠᱤ ᱚᱱᱟᱨᱮ ᱢᱮ ᱚᱠᱛᱚ ᱮᱢ ᱦᱩᱭᱩᱜ ᱛᱟᱢᱟ
ᱦᱮᱸ ᱚᱱᱠᱟ ᱞᱟᱜᱽᱵᱷᱟᱜ ᱫᱚ ᱥᱟᱞ ᱜᱟᱱ ᱫᱚ ᱞᱟᱜᱟᱜ ᱜᱮᱭᱟ ᱡᱟᱹᱱᱤᱡ ᱫᱚ ᱛᱤᱱ ᱥᱟᱞ ᱪᱮᱠᱟ ᱵᱮᱱ ᱢᱮᱱ ᱠᱮᱭᱟ ᱠᱳᱴ ᱨᱮᱱᱟᱜ ᱠᱳᱱᱚ ᱢᱮᱢᱮᱱ ᱢᱩᱥᱠᱤᱞ ᱜᱮᱭᱟ
ᱦᱮᱸ ᱦᱮᱸ ᱦᱮᱸ ᱞᱟᱹᱭ ᱫᱟᱞᱤᱧ ᱛᱟᱦᱚᱞᱮ ᱜᱚᱢᱠᱮ ᱟᱯᱮ ᱥᱮᱫ ᱛᱟᱦᱚᱞᱮ ᱚᱱᱠᱟ ᱥᱚᱨᱠᱟᱨ ᱠᱷᱚᱱ ᱥᱩᱡᱳᱜᱽ ᱥᱩᱵᱤᱫᱷᱟ ᱠᱚ ᱪᱮᱫ ᱠᱚᱠᱚ ᱮᱢᱟ ᱯᱮ ᱠᱟᱱᱟ ᱠᱚ
ᱟᱞᱮ ᱥᱮᱫ ᱫᱚ ᱥᱚᱨᱠᱟᱨ ᱥᱮᱫ ᱠᱷᱚᱡ ᱫᱚ ᱱᱤᱛᱚᱜ ᱫᱚ ᱞᱮᱰᱤᱥ ᱠᱚᱫᱚ ᱚᱱᱟ ᱟᱴᱷᱟᱨᱚ ᱠᱷᱚᱡ ᱯᱟᱪᱟᱥ ᱫᱷᱟᱹᱨᱤᱡ ᱨᱮᱱ ᱤᱭᱟᱹ ᱢᱟᱱᱮ ᱯᱚᱪᱟᱥ ᱟᱹᱣᱨᱤ ᱫᱷᱟᱹᱨᱤᱡ ᱨᱮᱱ ᱢᱟᱱᱮ ᱯᱚᱪᱟᱥ ᱜᱮ ᱥᱟᱵ ᱠᱟᱜ ᱵᱮᱱ ᱯᱚᱪᱟᱥ ᱵᱮᱱ ᱛᱤᱭᱳᱜ ᱞᱮᱠᱷᱟᱡ ᱫᱚ ᱵᱟᱵᱮᱱ ᱧᱟᱢᱟ ᱡᱩᱫᱟᱹ ᱯᱮᱱᱥᱮᱱ ᱯᱚᱪᱟᱥ ᱠᱷᱚᱡ ᱠᱚᱢ ᱟᱨ ᱟᱴᱷᱟᱨᱚ ᱠᱷᱚᱡ ᱰᱷᱮᱨ ᱩᱱᱠᱩ ᱫᱚ ᱢᱟᱭᱭᱟ ᱥᱟᱢᱟᱱ ᱠᱚ ᱧᱟᱢ ᱮᱫᱟ ᱯᱚᱸᱪᱤᱥ ᱥᱚ
ᱟᱪᱪᱷᱟ ᱟᱪᱪᱷᱟ ᱟᱪᱪᱷᱟ
ᱟᱨ ᱮ ᱟᱨᱦᱚᱸ ᱮᱢᱟᱱ ᱛᱮᱱᱟᱜ ᱥᱩᱵᱤᱫᱟ ᱛᱟᱦᱮᱱ ᱠᱟᱱᱟ ᱦᱟᱱᱟ ᱱᱟᱣᱟ ᱜᱨᱩᱯ ᱠᱚ ᱪᱟᱞᱟᱣ ᱫᱚ ᱪᱟᱞᱟᱜ ᱠᱟᱱ ᱜᱮᱭᱟ ᱵᱚᱞᱮ ᱮᱱᱡᱤᱭᱳ ᱫᱚᱣᱟᱨᱟ ᱜᱚᱵᱚᱨᱢᱮᱱᱴ ᱫᱚᱣᱟᱨᱟ ᱟᱫᱚ ᱟᱵᱮᱱ ᱡᱩᱫᱤ ᱵᱮᱱ ᱠᱩᱨᱩᱢᱩᱴᱩᱭ ᱠᱷᱟᱡ ᱫᱚ ᱧᱟᱢ ᱫᱟᱲᱮᱜ ᱜᱮᱭᱟ
ᱟᱨ ᱟᱯᱮᱥᱮᱫ ᱫᱚ ᱪᱮᱫ ᱞᱮᱠᱟ ᱛᱚᱵᱮ
ᱟᱞᱮ ᱥᱮᱫ ᱦᱚᱸ ᱢᱟᱱᱮ ᱦᱚᱜᱼᱚᱭ ᱡᱟᱦᱟᱸ ᱫᱚ ᱮᱸ ᱢᱤᱫᱴᱟᱝ ᱱᱤᱛᱚᱜ ᱢᱟᱱᱮ ᱠᱚ ᱪᱟᱹᱞᱩ ᱠᱟᱫᱟ ᱠᱚ ᱟᱞᱮ ᱥᱮᱫ ᱱᱟᱣᱟ ᱥᱚᱨᱠᱟᱨ ᱦᱮᱡ ᱠᱟᱛᱮᱜ ᱱᱚᱜ ᱚᱭ ᱪᱟᱹᱞᱩ ᱠᱟᱫᱟ ᱢᱟᱱᱮ ᱦᱮᱸ ᱦᱮᱸ ᱦᱮᱸ ᱤᱭᱟᱹ ᱠᱚ ᱞᱟᱹᱜᱤᱫ ᱚᱱᱮ ᱛᱤᱨᱞᱟᱹ ᱠᱚ ᱞᱟᱹᱜᱤᱫ ᱛᱟᱨᱯᱚᱨᱮ ᱩᱱᱠᱩ ᱡᱟᱦᱟᱸᱭ ᱵᱮᱠᱟᱨ ᱠᱚ ᱢᱮᱱᱟᱜ ᱠᱚᱣᱟ ᱡᱟᱦᱟᱸᱭ ᱫᱚ ᱠᱚᱞᱮᱡᱽ ᱠᱚ ᱯᱟᱥ ᱟᱣᱩᱴ ᱠᱟᱛᱮ ᱢᱮᱱᱟᱜ ᱠᱚᱣᱟ ᱵᱮᱠᱟᱨ ᱡᱟᱦᱟᱸᱭ ᱪᱟᱹᱠᱨᱤ ᱠᱚ ᱟᱣᱨᱤ ᱠᱚ ᱧᱟᱢᱟ ᱩᱱᱠᱩ ᱠᱚ ᱞᱟᱹᱜᱤᱫ ᱦᱚᱸ ᱚᱱᱮ ᱦᱟᱸᱜ ᱜᱟᱯᱟ ᱢᱮᱭᱟᱝ ᱠᱷᱚᱱ ᱮᱯᱞᱟᱭ ᱦᱩᱭᱩᱜᱼᱟ ᱛᱟᱨᱯᱚᱨᱮ ᱦᱮᱸ ᱵᱮᱨᱚᱡᱽᱜᱟᱨ ᱵᱷᱟᱛᱟ ᱛᱟᱨᱯᱚᱨᱮ ᱱᱚᱜᱼᱚᱭ ᱡᱟᱦᱟᱸ ᱯᱟᱲᱦᱟᱜ ᱠᱷᱮᱛᱨᱚ ᱠᱚᱨᱮ ᱥᱠᱚᱞᱟᱨᱥᱤᱯ ᱴᱟᱠᱟ ᱠᱚ ᱡᱟᱦᱟᱸ ᱚᱱᱟ ᱥᱩᱵᱤᱫᱷᱟ ᱥᱩᱵᱤᱫᱷᱟ ᱠᱚ ᱚᱱᱟ ᱵᱷᱟᱜᱮ ᱜᱮ ᱢᱮᱱᱟᱜᱼᱟ ᱟᱨᱠᱤ ᱟᱭᱢᱟ ᱨᱚᱠᱚᱢ ᱥᱠᱚᱞᱟᱨᱥᱤᱯ ᱢᱟᱱᱮ ᱱᱚᱰᱮ ᱫᱚ ᱢᱮᱱᱟᱜᱼᱟ ᱟᱫᱚ ᱯᱟᱲᱦᱟᱜ ᱠᱷᱮᱛᱨᱮ ᱨᱮ ᱵᱷᱟᱜᱮ ᱜᱮ ᱥᱩᱵᱤᱫᱷᱟ ᱢᱟᱱᱮ ᱰᱷᱮᱨ ᱡᱮᱢᱚᱱ ᱛᱤᱨᱤᱥ ᱦᱟᱡᱟᱨ ᱠᱟᱛᱮᱫ ᱚᱱᱠᱟ ᱠᱚ ᱧᱟᱢᱟ ᱠᱷᱮᱛᱨᱚ ᱨᱮ ᱥᱮᱨᱢᱟ ᱨᱮ ᱟᱨᱠᱤ ᱢᱤᱫ ᱥᱮᱨᱢᱟ ᱨᱮ
ᱚ
ᱚᱱᱠᱟ ᱧᱟᱢᱟ ᱟᱨᱠᱤ ᱟᱯᱮ ᱥᱮᱫ ᱯᱟᱲᱟᱜ ᱠᱷᱮᱛᱨᱨᱮ ᱠᱚᱨᱮ ᱫᱚ ᱚᱱᱠᱟ ᱥᱩᱡᱳᱜᱽ ᱥᱩᱵᱤᱫᱷᱟ ᱠᱚᱫᱚ ᱪᱮᱫ ᱠᱚ ᱮᱢ
ᱱᱚᱛᱮ ᱦᱚ ᱟᱭ ᱥᱤ ᱮᱢ ᱟᱣᱟᱥᱤ ᱵᱤᱫᱽᱫᱟᱞᱚᱭ ᱱᱚᱢᱤᱱᱮᱴ ᱠᱟᱫᱟ ᱟᱭᱢᱟ ᱤᱥᱠᱩᱞ ᱚᱱᱟᱨᱮ ᱦᱤᱱ ᱦᱤᱱᱫᱤ ᱟᱨ ᱤᱝᱞᱤᱥ ᱛᱮ ᱯᱟᱲᱦᱟᱣ ᱪᱟᱞᱟᱜ ᱠᱟᱱᱟ ᱟᱭᱢᱟ ᱥᱚᱨᱠᱟᱨᱤ ᱤᱥᱠᱩᱞ ᱢᱮᱱᱟᱜ-ᱟ ᱯᱨᱚᱛᱛᱮᱠ ᱰᱤᱥᱴᱤᱠ ᱨᱮ ᱵᱟᱨᱭᱟ ᱠᱟᱛᱮᱫ ᱢᱮᱱᱟᱜ-ᱟ ᱟᱞᱮ ᱰᱤᱥᱴᱤᱠ ᱨᱮᱫᱚ ᱯᱮᱭᱟ ᱢᱮᱱᱟᱜ-ᱟ ᱦᱮ ᱢᱟᱱᱮ ᱤᱝᱞᱤᱥ ᱟᱨ ᱦᱤᱱᱫᱤ
ᱟᱪᱪᱷᱟ ᱟᱪᱪᱷᱟ
ᱛᱮ ᱯᱟᱲᱦᱟᱣ ᱦᱩᱭᱩᱜᱼᱟ ᱦᱟᱭ ᱤᱥᱠᱩᱞ ᱨᱮ ᱵᱚᱞᱮ ᱟᱨᱦᱚᱸ ᱚᱱᱟ ᱵᱚᱞᱮ ᱢᱮᱱᱫᱟ ᱵᱚᱞᱮ ᱯᱟᱲᱦᱟᱣᱟᱭ ᱟᱫᱚ ᱮᱠᱷᱚᱱ ᱟᱹᱣᱨᱤᱭ ᱯᱟᱲᱦᱟᱣᱟ ᱟᱭᱢᱟ ᱨᱚᱠᱚᱢ ᱠᱟᱹᱢᱤ ᱪᱟᱞᱟᱣ ᱫᱚ ᱪᱟᱞᱟᱜ ᱠᱟᱱ ᱜᱮᱭᱟ ᱵᱚᱞᱮ
ᱟᱪᱪᱷᱟ ᱟᱪᱪᱷᱟ ᱜᱚᱢᱠᱮ ᱛᱟᱦᱞᱮ ᱟᱯᱮ ᱥᱮᱫ ᱢᱟᱱᱮ ᱱᱚᱣᱟ ᱟᱵᱚᱣᱟᱜ ᱡᱟᱦᱟᱸ ᱥᱟᱱᱛᱟᱲ ᱯᱟᱹᱨᱥᱤ ᱫᱚ ᱪᱮᱫᱠᱟ ᱚᱞ ᱯᱟᱲᱦᱟᱣ ᱠᱚ ᱪᱮᱫᱞᱮᱠᱟ ᱪᱟᱹᱞᱩᱜ ᱠᱟᱱᱟ ᱥᱮ ᱵᱟᱝ ᱡᱮᱢᱚᱱ ᱥᱟᱱᱛᱟᱞᱤ ᱞᱮᱝᱜᱩᱭᱮᱡᱽ ᱞᱮᱠᱟ ᱞᱮᱠᱟᱛᱮ ᱛᱚ ᱪᱟᱞᱟᱜ ᱠᱟᱱ ᱜᱮᱭᱟ ᱡᱟᱹᱱᱤᱡ ᱚᱱᱠᱟ ᱠᱷᱚᱵᱚᱨ
ᱦᱮ ᱵᱟᱝ ᱚᱱᱟᱫᱚ ᱮᱱᱡᱤᱭᱳ ᱟᱥᱮᱠᱟ ᱟᱨ ᱟᱥᱮᱠ ᱢᱟ ᱚᱱᱛᱮ ᱪᱟᱞᱟᱜ ᱠᱟᱱᱟ ᱮᱱᱛᱮ ᱚᱞ ᱤᱱᱰᱤᱭᱟ ᱥᱟᱱᱛᱟᱞᱤ ᱤᱡᱩᱠᱮᱥᱚᱱ ᱠᱟᱣᱩᱱᱥᱤᱞ ᱟᱨ ᱟᱹᱫᱤᱵᱟᱹᱥᱤ ᱥᱳᱥᱟᱞ ᱮᱰᱩᱠᱮᱥᱚᱱ ᱠᱟᱞᱪᱟᱨ ᱚᱨᱜᱟᱱᱟᱭᱡᱮᱥᱚᱱ ᱚᱱᱟᱛᱮ ᱵᱚᱞᱮ ᱪᱟᱞᱟᱜ ᱠᱟᱱᱟ
ᱦᱩ ᱟᱨ ᱟᱯᱮ ᱚᱱᱟ ᱚᱱᱛᱮ ᱨᱮᱫᱚ ᱞᱟᱹᱭᱫᱟᱹᱧ ᱜᱚᱢᱠᱮ ᱟᱯᱮᱭᱟᱜ ᱚᱱᱛᱮ ᱨᱮᱫᱚ ᱢᱟᱱᱮ ᱥᱟᱱᱛᱟᱞᱤ ᱢᱤᱰᱤᱭᱟᱢ ᱛᱮ ᱢᱟᱱᱮ ᱤᱥᱠᱩᱞ ᱥᱚᱨᱠᱟᱨ ᱦᱳᱭ ᱪᱟᱞᱟᱣ ᱮᱫᱟ ᱥᱮ ᱵᱟᱭ ᱪᱟᱞᱟᱣ ᱮᱫᱟ
ᱥᱟᱨᱠᱟᱨ ᱫᱚ ᱥᱴᱮᱴ ᱥᱟᱨᱠᱟᱨ ᱫᱚ ᱵᱟᱝ ᱞᱮᱠᱟᱜᱮ ᱪᱟᱞᱟᱣᱮᱫᱟ ᱪᱟᱞᱟᱜ ᱠᱟᱱᱟ ᱵᱟᱠᱷᱟᱡ ᱥᱮᱱᱴᱨᱟᱞ ᱜᱚᱵᱚᱨᱢᱮᱱᱴ ᱫᱟᱨᱟᱭ ᱪᱟᱞᱟᱜ ᱠᱟᱱᱟ ᱵᱚᱞᱮ
ᱟᱪᱪᱷᱟ ᱟᱪᱪᱷᱟ ᱟᱪᱪᱷᱟ
ᱮᱱ ᱮᱱᱟ ᱤᱭᱟᱹ ᱵᱟᱠᱚ ᱧᱟᱢ ᱮᱫᱟ ᱪᱮᱫ ᱠᱚ ᱢᱮᱱᱟ ᱚᱱᱟ ᱯᱨᱟᱭᱵᱷᱮᱴ ᱤᱥᱠᱩᱞ ᱨᱮ ᱪᱮᱫ ᱞᱮᱠᱟ ᱚᱱᱠᱟ ᱨᱮᱡᱤᱥᱴᱨᱮᱥᱚᱱ ᱤᱭᱟᱹ ᱠᱟᱛᱮᱫ ᱛᱤᱱ ᱥᱟᱞ ᱮᱜᱨᱤᱢᱮᱱᱴ ᱠᱟᱛᱮᱫ ᱛᱟᱭᱚᱢ ᱛᱮ ᱵᱟᱠᱚ ᱤᱭᱟᱹᱭᱮᱫᱟ ᱚᱱᱠᱟᱛᱮ ᱵᱚᱞᱮ ᱠᱚ ᱧᱟᱢ ᱮᱫᱟ ᱟᱨ ᱵᱟᱠᱷᱟᱡ ᱫᱚ ᱮᱥᱮ ᱫᱚ ᱮᱱᱮ ᱥᱴᱮᱴ ᱜᱚᱵᱷᱚᱨᱢᱮᱱᱴ ᱫᱟᱨᱟ ᱫᱚ ᱚᱱᱠᱟ ᱫᱚ ᱵᱟᱝ ᱪᱟᱞᱟᱜ ᱠᱟᱱᱟ
ᱟᱪᱪᱷᱟ ᱟᱪᱪᱷᱟ ᱟᱪᱪᱷᱟ ᱞᱟᱹᱭ ᱤᱫᱟᱹᱧ ᱛᱟᱷᱞᱮ ᱜᱚᱝᱠᱮ ᱪᱟᱥᱵᱟᱥ ᱠᱚᱫᱚ ᱟᱯᱮ ᱫᱚ ᱪᱮᱫᱠᱟ ᱯᱮ ᱪᱟᱥ ᱥᱮᱨᱢᱟ ᱨᱮ ᱫᱤᱱ ᱫᱷᱟᱣ ᱯᱮ ᱪᱟᱥᱟ ᱦᱩᱲᱩ
ᱵᱟᱝ ᱟᱞᱮᱥᱮᱫ ᱪᱟᱥᱵᱟᱥ ᱫᱚ ᱥᱮᱨᱢᱟ ᱨᱮ ᱫᱟᱜ ᱠᱚ ᱩᱱᱟᱹᱜ ᱟᱣᱛᱟᱱ ᱵᱟᱹᱱᱩᱜ-ᱟ ᱥᱮ ᱚᱱᱟ ᱛᱮ ᱢᱤᱫ ᱫᱷᱚᱢ ᱜᱮᱞᱮ ᱪᱟᱥ ᱛᱟᱦᱮᱱᱟ
ᱚ ᱢᱟᱱᱮ ᱦᱚᱜ-ᱚᱭ ᱡᱟᱦᱟᱸ ᱟᱨᱠᱤ ᱡᱟᱹᱯᱩᱫ ᱫᱤᱱ ᱜᱮ ᱵᱟᱝ
ᱦᱮ ᱡᱟᱹᱯᱩᱫ ᱫᱤᱱ ᱜᱮ
ᱦᱮ ᱟᱪᱪᱷᱟ ᱟᱪᱪᱷᱟ ᱞᱟᱹᱭ ᱮᱫᱟᱭ ᱛᱟᱦᱞᱮ ᱜᱚᱢᱠᱮ ᱟᱢ ᱫᱚ ᱢᱟᱱᱮ ᱚᱞᱚᱜ ᱯᱟᱲᱦᱟᱜ ᱠᱚᱫᱚ ᱛᱤᱱᱟᱹᱜ ᱥᱟᱺᱜᱤᱧ ᱠᱟᱫᱟᱢ
ᱚ ᱚᱞᱚᱜ ᱯᱟᱲᱦᱟᱜ ᱠᱚᱫᱚ ᱱᱚᱸᱰᱮ ᱡᱟᱱᱛᱲᱟ ᱠᱚᱞᱮᱡᱽ ᱠᱷᱚᱱ ᱜᱨᱮᱡᱩᱭᱮᱥᱚᱱ ᱦᱩᱭ ᱠᱟᱱᱟ
ᱟᱪᱪᱷᱟ ᱟᱪᱪᱷᱟ ᱟᱹᱰᱤ ᱱᱟᱯᱟᱭ ᱛᱚᱞᱮ ᱜᱚᱢᱠᱮ ᱟᱢ ᱫᱚ
ᱟᱨ ᱟᱵᱤᱱ ᱫᱚ ᱚᱞᱚᱜ ᱯᱟᱲᱦᱟᱜ ᱠᱚᱫᱚ ᱛᱤᱱᱟᱹᱜ ᱡᱷᱟᱹᱞ
ᱜᱚᱢᱠᱮ ᱟᱹᱞᱤᱧ ᱫᱚ ᱚᱞᱚᱜ ᱯᱟᱲᱦᱟᱣ ᱫᱚ ᱚᱱᱮ ᱚᱱᱮ ᱠᱮᱞᱟᱥ ᱮ ᱴᱩᱭᱮᱞᱵᱷ ᱨᱮᱜᱮ ᱟᱫᱚ ᱚᱱᱟ ᱯᱚᱨ ᱜᱮ ᱟᱫᱚ ᱵᱟᱜᱤ ᱦᱩᱭ ᱠᱟᱱᱟ ᱟᱫᱚ ᱚᱱᱛᱮ ᱫᱚ ᱵᱟᱝ ᱞᱟᱦᱟ ᱫᱟᱲᱮ ᱦᱩᱭ ᱟᱠᱟᱱᱟ ᱟᱫᱚ ᱱᱤᱛᱚᱜ ᱫᱚ ᱱᱚᱜᱼᱚᱭ ᱤᱭᱟᱹ ᱠᱚᱨᱮ ᱪᱟᱥᱵᱟᱥ ᱠᱟᱹᱢᱤ ᱠᱚ ᱟᱨ ᱵᱟᱝᱠᱷᱟᱱ ᱚᱱᱠᱟ ᱤᱭᱟᱹ ᱠᱚ᱾ ᱪᱟᱥᱵᱟᱥ ᱠᱟᱹᱢᱤ ᱪᱟᱵᱟ ᱞᱮᱱᱠᱷᱟᱱ ᱵᱟᱡᱟᱨ ᱠᱟᱹᱢᱤ ᱠᱚ ᱱᱤᱛᱚᱜ ᱫᱚ ᱢᱟᱱᱮ᱾ ᱡᱚᱢ ᱛᱚ ᱪᱟᱞᱟᱜ ᱦᱩᱭᱩᱜᱼᱟ ᱥᱚᱝᱥᱟᱨ ᱛᱚ ᱪᱟᱞᱟᱣ ᱦᱩᱭᱩᱜᱼᱟ᱾ ᱚᱱᱠᱟ ᱟᱨᱠᱤ ᱦᱮᱸ ᱨᱳᱡᱽᱜᱟᱨ᱾ ᱦᱩᱭᱩᱜ ᱜᱮᱭᱟ ᱦᱟ ᱤᱱᱟᱹ ᱠᱚ᱾ ᱧᱮᱞ ᱵᱟᱲᱟ ᱦᱩᱭᱩᱜ ᱠᱟᱱᱟ ᱱᱤᱛᱚᱜ ᱫᱚ ᱦᱟᱸᱜ᱾ ᱱᱚᱜᱼᱚᱭ ᱡᱮᱢᱚᱱ ᱱᱤᱛᱚᱜ ᱫᱚ ᱦᱟᱜ ᱪᱟᱥᱵᱟᱥ ᱠᱟᱹᱢᱤ ᱞᱟᱜᱟᱣ ᱟᱠᱟᱱᱟ ᱱᱤᱛᱚᱜ ᱫᱚ ᱡᱟᱜᱮ᱾ ᱱᱚᱣᱟ ᱠᱚᱨᱮ ᱟᱹᱛᱩ ᱠᱚᱨᱮ ᱦᱚᱸ ᱢᱟᱱᱮ ᱠᱟᱹᱢᱤ ᱧᱟᱢᱚᱜᱼᱟ ᱟᱨ ᱵᱟᱝᱠᱷᱟᱱ ᱫᱚ᱾ ᱱᱚᱣᱟ ᱦᱩᱲᱩ ᱪᱟᱥ ᱵᱟᱥ ᱠᱚ ᱨᱟᱠᱟᱵ ᱞᱮᱱᱠᱷᱟᱱ ᱟᱫᱚ ᱵᱟᱡᱟᱨ ᱠᱟᱹᱢᱤ ᱠᱚ ᱪᱟᱞᱟᱜ ᱦᱩᱭᱩᱜᱼᱟ᱾ ᱨᱟᱡ ᱢᱤᱥᱛᱨᱤ ᱠᱟᱹᱢᱤ ᱠᱚ
ᱦᱮ ᱡᱟᱦᱟᱸ ᱞᱮᱠᱟᱛᱮ ᱟᱹᱥᱩᱞᱚᱜ ᱛᱚ ᱦᱩᱭᱩᱜ-ᱟ
ᱦᱮᱸ ᱦᱮᱸ ᱦᱮᱸ ᱜᱚᱝᱠᱮ ᱛᱟᱦᱞᱮ ᱟᱯᱮ ᱥᱮᱫ ᱱᱚᱝᱠᱟ ᱤᱭᱟᱹ ᱠᱚᱫᱚ ᱵᱤᱨ ᱜᱟᱡᱟᱲ ᱠᱚᱫᱚ ᱢᱮᱱᱟᱜ ᱟ ᱥᱮ ᱵᱟᱝ?
ᱟᱞᱮᱥᱮᱫ ᱫᱚ ᱚᱱᱠᱟ ᱵᱟᱹᱱᱩᱜ ᱟᱠᱟᱫᱟ ᱛᱷᱚᱲᱟ ᱠᱚᱢ ᱧᱚᱜ ᱜᱮᱭᱟ ᱵᱤᱨ ᱜᱟᱡᱟᱲ ᱠᱚᱫᱚ᱾ ᱢᱮᱱᱟᱜ ᱜᱮᱭᱟ ᱛᱷᱚᱲᱟ ᱡᱷᱟᱹᱞ ᱧᱚᱜ ᱛᱮ᱾
ᱚᱸ ᱜᱚᱝᱠᱮ ᱯᱩᱴᱠᱟᱹ ᱠᱚᱯᱮ ᱡᱚᱢ ᱠᱚᱣᱟ ᱥᱮ ᱵᱟᱝ ᱯᱩᱴᱠᱟᱹ ᱟᱯᱮᱥᱮᱫ ᱢᱮᱱᱟᱜ ᱠᱚᱣᱟ ᱥᱮ ᱵᱟᱝ?
ᱯᱩᱴᱠᱟᱹ ᱢᱮᱱᱟᱜ ᱫᱚ ᱢᱮᱱᱟᱜ ᱟᱠᱟᱫ ᱠᱚᱜᱮᱭᱟ ᱟᱫᱚᱻᱻ ᱾ ᱦᱳᱭ ᱢᱩᱨᱩᱜ ᱜᱟᱡᱟᱲ ᱠᱚ ᱢᱮᱱᱟᱜ ᱜᱮᱭᱟ ᱚᱱᱟ ᱠᱚᱨᱮ ᱯᱩᱴᱠᱟᱹ ᱩᱫ ᱯᱩᱴᱠᱟᱹ ᱧᱟᱢ ᱫᱚ ᱧᱟᱢᱚᱜ ᱜᱮᱭᱟ ᱟᱫᱚ᱾ ᱛᱮᱦᱤᱧ ᱜᱟᱯᱟ᱾ ᱫᱚ ᱩᱠᱩᱨ ᱵᱟᱝ ᱧᱟᱢᱚᱜ ᱠᱟᱱᱟ ᱛᱷᱚᱲᱟ ᱟᱨ ᱛᱷᱚᱲᱟ ᱫᱤᱱ ᱵᱟᱫ ᱟᱞᱮ ᱥᱮᱫ ᱫᱚ ᱧᱟᱢᱚᱜᱼᱟ᱾
ᱟᱞᱮ ᱥᱮᱫ᱾ ᱵᱤᱨ ᱫᱚ ᱢᱮᱱᱟᱜ ᱫᱚ ᱢᱮᱱᱟᱜ ᱜᱮᱭᱟ ᱟᱫᱚ ᱱᱤᱛᱚᱜ ᱫᱚ ᱦᱟᱜ ᱟᱨᱠᱤ ᱩᱱᱟᱹᱜ ᱫᱚ ᱟᱹᱣᱨᱤᱭᱟᱠᱚᱣᱟ ᱟᱹᱣᱨᱤ ᱠᱚ ᱥᱟᱨᱫᱤᱜᱼᱟ᱾ ᱢᱤᱫ ᱫᱷᱟᱣ ᱾ ᱯᱩᱭᱞᱳ ᱡᱟᱹᱯᱩᱫ ᱠᱮᱫᱟᱭ ᱛᱚ ᱟᱨ ᱠᱤᱪᱷᱩ ᱫᱤᱱ ᱯᱚᱨᱮ ᱫᱚ ᱦᱚᱭᱛᱚ ᱦᱟᱜ ᱠᱟᱹᱴᱤᱡ ᱥᱟᱹᱨᱫᱤ ᱧᱚᱜ ᱠᱚ ᱚᱢᱚᱱᱚᱜᱼᱟ᱾ ᱦᱮ ᱧᱟᱢᱚᱜ ᱟᱠᱚ ᱦᱟᱜ ᱟᱨᱠᱤ᱾ ᱟᱫᱚ ᱱᱤᱛᱚᱜ ᱫᱚ ᱚᱱᱠᱟ ᱫᱚ ᱵᱟᱝ ᱟᱫᱚ ᱛᱚᱵᱩ ᱨᱮ ᱦᱚᱸ ᱢᱟᱱᱮ ᱚᱠᱚᱭ ᱠᱚ ᱢᱟᱱᱮ ᱠᱚ ᱪᱚᱨᱪᱟᱭᱟᱠᱚ ᱥᱮᱸᱫᱽᱨᱟ ᱠᱚᱣᱟ ᱠᱚ ᱩᱱᱠᱩ ᱫᱚᱠᱚ ᱧᱟᱢ᱾ ᱡᱮᱢᱚᱱ ᱵᱟᱡᱟᱨ ᱠᱚᱨᱮ ᱟᱹᱜᱩ ᱫᱚᱠᱚ ᱟᱹᱜᱩᱭᱮᱫ ᱠᱚ ᱜᱮᱭᱟ᱾ ᱟᱫᱚ ᱟᱞᱮᱭᱟ ᱦᱚᱸ ᱵᱤᱨ ᱫᱚ ᱫᱚᱢᱮ ᱫᱚ ᱵᱟᱝ ᱥᱩᱨᱟ ᱠᱟᱹᱴᱤᱡ ᱯᱷᱟᱨᱟᱜ ᱧᱚᱜ ᱜᱮ ᱪᱟᱞᱟᱜ ᱦᱩᱭᱩᱜ ᱛᱟᱞᱮᱭᱟ᱾ ᱜᱚᱝᱠᱮ ᱛᱟᱦᱚᱞᱮ ᱟᱯᱮ ᱥᱮᱫ ᱦᱟᱹᱛᱤ ᱴᱷᱟᱹᱠᱩᱨ ᱠᱚ ᱪᱮᱞᱠᱟ ᱠᱚ ᱢᱟᱱᱮ ᱦᱤᱡᱩᱜᱼᱟ?
ᱦᱮᱸ ᱦᱟᱹᱛᱤ ᱠᱚᱫᱚ ᱟᱞᱮ ᱥᱮᱫ ᱫᱚ᱾ ᱦᱤᱡᱩᱜ ᱜᱮᱭᱟ ᱢᱚᱴᱟᱢᱩᱴᱤ ᱦᱟᱱᱟ ᱦᱩᱲᱩ ᱵᱤᱞᱤ ᱫᱤᱱ᱾ ᱦᱤᱡᱩᱜᱼᱟ ᱱᱚᱛᱮ ᱫᱚ ᱵᱟᱠᱚ ᱦᱤᱡᱩᱜᱼᱟ᱾ ᱦᱟᱱᱟ ᱟᱞᱮ ᱠᱷᱚᱡ ᱡᱷᱟᱹᱞ ᱧᱚᱜ ᱨᱮᱫᱚ ᱚᱱᱛᱮ ᱫᱚ ᱢᱟᱱᱮ ᱵᱟᱨᱚ ᱢᱟᱥ ᱠᱚ ᱦᱮᱡ ᱞᱮᱭᱟ ᱟᱫᱚ ᱟᱞᱮ ᱥᱮᱫ ᱫᱚ ᱛᱷᱚᱲᱟ᱾ ᱚᱱᱠᱟ ᱵᱤᱨ ᱵᱟᱹᱱᱩᱜᱼᱟ ᱥᱮ ᱟᱫᱚ ᱚᱱᱟ ᱛᱮ ᱦᱩᱲᱩ ᱵᱤᱞᱤᱜ ᱫᱤᱱ ᱠᱚ ᱦᱤᱡᱩᱜᱼᱟ᱾
ᱟᱪᱪᱷᱟ ᱟᱪᱪᱷᱟ ᱵᱟᱝ ᱟᱫᱚ ᱚᱱᱟ ᱠᱷᱚᱵᱚᱨ ᱠᱚᱨᱮ ᱧᱮᱞ ᱵᱟᱲᱟ ᱦᱩᱭ ᱠᱟᱱᱟ ᱛᱚ ᱡᱮ ᱚᱱᱛᱮ ᱫᱚᱢᱮ ᱢᱟᱱᱮ ᱚᱲᱟᱜ ᱠᱚᱠᱚ᱾ ᱨᱟᱹᱯᱩᱫ ᱟᱠᱟᱫᱟ᱾
ᱦᱩᱸ
ᱟᱪᱷᱟ ᱚᱱᱠᱟ ᱟᱯᱮᱭᱟᱜ ᱚᱱᱟ ᱥᱴᱮᱴ ᱨᱮᱜᱮ ᱚᱱᱛᱮᱜᱮ ᱟᱸᱡᱚᱢ ᱵᱟᱲᱟ ᱦᱳᱭ ᱠᱟᱱᱟ᱾ ᱠᱩᱞᱤ ᱠᱮᱫ ᱢᱮᱭᱟ ᱦᱮᱸ᱾
ᱴᱷᱤᱠ ᱜᱮᱭᱟ ᱟᱪᱷᱟ ᱜᱚᱝᱠᱮ ᱮᱱᱠᱟ ᱜᱮᱞᱟᱝ ᱜᱟᱯᱟᱞᱢᱟᱨᱟᱣᱼᱟ᱾
ᱦᱮᱸ ᱦᱮᱸ ᱴᱷᱤᱠ ᱜᱮᱭᱟ ᱛᱟᱦᱚᱞᱮ ᱢᱟ ᱴᱷᱤᱠ ᱜᱮᱭᱟ ᱦᱮᱸ ᱡᱚᱦᱟᱸᱨ ᱜᱮ᱾